ᱦᱮᱞᱳ ᱾
ᱦᱮᱞᱳ ᱦᱮᱸ ᱥᱮᱛᱟᱜ ᱡᱚᱦᱟᱨ ᱾
ᱦᱮᱸ ᱥᱮᱛᱟᱜ ᱡᱚᱦᱟᱨ ᱾
ᱨᱚᱲ ᱢᱚᱸᱡᱽ ᱛᱮ ᱟᱸᱡᱚᱢ ᱧᱟᱢ ᱫᱟ ᱵᱮᱱ?
ᱦᱮᱸ ᱟᱸᱡᱚᱢᱚᱜ ᱠᱟᱱ ᱜᱮᱭᱟ, ᱟᱸ ᱟᱹᱞᱤᱧᱟᱜ ᱟᱸᱡᱚᱢᱚᱜ-ᱟ ᱥᱮ ᱵᱟᱝᱟ ᱨᱚᱲ?
ᱦᱮᱸ ᱦᱮᱸ ᱢᱚᱡᱽ ᱛᱮᱜᱮ ᱞᱤᱧ ᱟᱸᱡᱚᱢ ᱧᱟᱢ ᱫᱟ ᱾
ᱦᱩᱸ
ᱚᱲᱟᱜ ᱠᱚᱨᱮᱜ ᱯᱮ ᱵᱮᱥ ᱵᱟᱲᱟ ᱜᱮᱭᱟ?
ᱦᱮᱸ ᱵᱮᱥ ᱵᱟᱲᱟ ᱜᱮ, ᱟᱨ ᱟᱯᱮ ᱫᱚ ᱟᱯᱮ ᱠᱚ ᱫᱚ?
ᱦᱮᱸ ᱟᱞᱮ ᱦᱚᱸ ᱱᱤᱭᱟᱹ ᱫᱷᱟᱹᱵᱤᱡ ᱫᱚ ᱢᱚᱸᱡᱽ ᱵᱟᱲᱟ ᱜᱮ ᱾
ᱦᱟᱸ ᱟ
ᱫᱟᱜ ᱡᱟᱹᱲᱤᱭ ᱫᱟᱭ ᱥᱮ ᱵᱟ ᱟᱯᱮ ᱚᱱᱛᱮ ᱫᱚ?
ᱫᱟᱜ ᱢᱟ ᱱᱤᱛᱚᱜ ᱢᱟ᱾ ᱵᱟᱭ ᱡᱟᱹᱲᱤᱭ ᱫᱟ᱾ ᱞᱮᱠᱮᱱ ᱦᱮᱸ ᱫᱟᱜᱮᱜ ᱛᱟᱦᱮᱸᱜ ᱟᱭ ᱮᱱᱟᱝ ᱠᱷᱚᱱᱜ ᱜᱮ᱾ ᱛᱚ ᱱᱤᱛᱚᱜ ᱛᱷᱤᱨ ᱧᱚᱜ ᱠᱟᱫᱟᱭ ᱫᱟ ᱾ ᱫᱷᱽᱟᱨᱩᱱ ᱟᱠᱟᱜ-ᱟᱭ ᱦᱮᱸ ᱥᱮ᱾ ᱛᱚ ᱚᱱᱮ ᱚᱝᱠᱟ᱾ ᱛᱚ ᱟᱯᱮ ᱥᱮᱫ ᱫᱚ᱾ ᱫᱟᱜ ᱡᱟᱹᱲᱤᱭ ᱫᱟᱭ ᱥᱮ ᱵᱟᱝᱟ?
ᱦᱮᱸ ᱟᱞ ᱮᱱᱟ ᱦᱟᱱᱮ ᱞᱟᱜᱟᱛᱟᱲ ᱯᱩᱱ ᱢᱚᱬᱮᱸ ᱫᱤᱱ ᱦᱩᱭᱩ-ᱜ ᱠᱟᱱᱟ᱾ ᱫᱟᱜ ᱡᱟᱹᱲᱤ ᱭᱮᱜ ᱜᱮᱭᱟ᱾ ᱱᱟᱥᱮ, ᱱᱟᱥᱮ ᱫᱤᱱᱟᱹᱢ ᱜᱮ ᱛᱤᱦᱤᱧ ᱦᱚᱸ ᱥᱮᱛᱟᱜ ᱜᱮᱭᱟᱭ
ᱟᱪᱪᱷᱟ ᱛᱚ ᱠᱚᱢ ᱠᱚᱢᱮ ᱫᱟᱜ ᱮᱸ ᱡᱟᱹᱲᱤᱭ ᱫᱟᱭ᱾ ᱥᱮ ᱚᱝᱠᱟ ᱵᱟᱹᱫᱽ ᱠᱚ ᱯᱮᱨᱮᱡᱚᱜᱽ ᱞᱮᱠᱟ᱾ ᱟᱞᱮᱥᱮᱜ ᱢᱟ ᱚᱝᱠᱟ ᱢᱟ ᱵᱟᱭ ᱫᱟᱜ ᱦᱮᱡ ᱫᱟᱜ ᱵᱟᱭ ᱡᱟᱹᱲᱤᱭᱫᱟ᱾
ᱚᱝᱠᱟ ᱜᱮ ᱟᱞᱮ ᱱᱚᱛᱮ ᱦᱚᱸᱢᱟ᱾ ᱚᱱᱝᱠᱟ ᱜᱮ ᱢᱟᱱᱮ ᱞᱮᱠᱷᱟ ᱥᱩᱢᱩᱱ ᱨᱮᱢᱟ᱾ ᱫᱟᱜ ᱡᱟᱹᱲᱤᱭ ᱫᱟᱭ ᱯᱩᱱ ᱢᱚᱬᱮᱸ ᱫᱤᱱ ᱢᱤᱜ ᱴᱮᱱᱟ ᱠᱤᱱᱛᱩ ᱚᱝᱠᱟ ᱠᱟᱹᱢᱤ ᱨᱮ ᱢᱟ ᱵᱟᱝ ᱞᱟᱜᱟᱜ ᱠᱟᱱᱟ ᱥᱮ᱾ ᱢᱟᱱᱮ ᱫᱟᱜ ᱠᱚᱢᱟ᱾ ᱠᱷᱮᱛ ᱠᱚᱨᱮ ᱢᱟᱜ ᱵᱟᱝ ᱛᱚᱵᱟ ᱠᱟᱱᱟ᱾ ᱱᱟᱥᱮ, ᱱᱟᱥᱮ ᱫᱟᱜ ᱡᱟᱹᱲᱤᱭ ᱫᱟᱭ᱾ ᱠᱟᱹᱢᱤ ᱨᱮ ᱫᱚ ᱵᱟᱝ ᱞᱟᱜᱟᱜ ᱠᱟᱱᱟ᱾
ᱦᱳᱭ ᱟᱞᱮ ᱥᱮᱜ ᱦᱚᱸ ᱚᱝᱠᱟ ᱜᱮ᱾ ᱫᱮᱠ ᱢᱤᱫ ᱦᱟᱯᱛᱟ ᱜᱟᱱ ᱦᱩᱭᱱᱟ᱾ ᱮᱸᱜ ᱫᱤᱱ ᱜᱮ ᱫᱟᱜ ᱮ ᱡᱟᱹᱲᱤᱭᱮᱫᱟ᱾ ᱥᱮᱛᱟᱜ, ᱟᱹᱭᱩᱵ, ᱛᱤᱠᱤᱱ, ᱥᱟᱨᱟ ᱠᱷᱚᱱ ᱜᱮᱦᱛᱚ ᱠᱟᱹᱴᱤᱡ ᱫᱷᱽᱟᱨᱩᱱ ᱧᱚᱜ ᱠᱟᱜ ᱟᱭ᱾ ᱦᱟᱸᱜ ᱦᱮᱸ ᱥᱮ ᱟᱨᱚ ᱦᱟᱸᱜ ᱠᱤᱪᱷᱩ ᱜᱷᱟᱹᱲᱤᱡ ᱯᱚᱨᱮᱱ ᱦᱟᱸᱜ ᱫᱟᱜᱟᱭ ᱱᱟᱦᱜ᱾ ᱨᱮᱢᱤᱞ, ᱨᱤᱢᱤᱠ ᱟᱠᱟᱜ-ᱟᱭ ᱟᱨ ᱵᱟᱸᱛ ᱟᱸᱜ ᱟᱸᱜ ᱤᱱᱠᱟᱹ ᱜᱮ ᱢᱮᱱᱟᱜ-ᱟ ᱢᱟᱱᱮ ᱫᱟᱜ ᱵᱟᱹᱛ ᱨᱮᱛᱚ ᱫᱟᱜ ᱠᱚ ᱫᱚ ᱵᱟᱭ ᱰᱟᱦᱸᱨᱟ ᱾ᱠᱟᱱᱟ
ᱛᱚ ᱢᱟᱱᱮ ᱪᱮᱜ ᱞᱤᱧ ᱞᱟᱹᱭᱟ᱾ ᱠᱟᱹᱢᱤ ᱠᱟᱹᱢᱦᱟᱹᱭ ᱫᱟᱜ ᱚᱱᱮ ᱚᱝᱠᱟ ᱞᱟᱹᱭ ᱫᱟᱲᱮᱜ-ᱟ᱾ ᱵᱤᱱ ᱢᱟᱱᱮ ᱠᱟᱹᱢᱤ ᱠᱟᱹᱢᱦᱟᱹᱭᱚᱜ ᱠᱟᱱᱟ᱾ ᱦᱮᱸ᱾ ᱛᱚ
ᱚᱲᱟ-ᱜ ᱠᱷᱚᱱᱢᱟ ᱩᱫᱩᱜ ᱵᱟᱝ ᱜᱟᱱᱚᱜ ᱠᱟᱱᱟ ᱾ ᱟᱨ ᱫᱟᱜ ᱦᱚᱸ ᱚᱱᱠᱟ ᱡᱟᱹᱥᱛᱤ ᱫᱷᱟᱨᱟ ᱵᱟᱭ ᱫᱟᱜ ᱮᱫᱟ᱾ ᱡᱮ ᱦᱩᱲᱩ ᱨᱚᱦᱚᱭ ᱠᱚ ᱮᱛᱚᱦᱚᱵ ᱜᱟᱱᱚᱜᱼᱟ᱾ ᱥᱮ ᱪᱮ
ᱦᱳᱭ
ᱫᱤᱭᱮ ᱛᱚᱞᱟ ᱠᱚᱼᱫᱚ ᱯᱮ ᱤᱱᱰᱤ ᱥᱟᱹᱛ ᱠᱟᱫᱟ᱾
ᱦᱮᱸ ᱛᱚᱞᱟ ᱠᱚᱼᱫᱚ ᱜᱤᱰᱤ ᱥᱟᱹᱛ ᱟᱠᱟᱱᱟ᱾ ᱠᱟᱱᱟ ᱠᱷᱟᱞᱤ ᱱᱤᱛᱚ ᱫᱟᱜ ᱜᱮ ᱵᱟᱹᱠᱤ ᱢᱮᱱᱟᱜᱼᱟ᱾ ᱡᱩᱫᱤ ᱵᱟᱹᱫᱽ ᱠᱚ ᱫᱟᱜ ᱞᱮᱱᱠᱷᱟᱱ ᱫᱚ ᱱᱟᱜ ᱨᱚᱦᱚᱭ ᱠᱚ ᱜᱟᱱᱚᱜᱼᱟ ᱾ ᱛᱚᱞᱟ ᱠᱚᱼᱦᱚᱸ ᱦᱟᱨᱟ ᱡᱩᱛ ᱠᱟᱱᱟ᱾ ᱨᱚᱦᱚᱭ ᱞᱮᱠᱟ ᱜᱟᱱ ᱠᱟᱱᱟ ᱦᱮᱸᱥᱮ᱾ ᱫᱟᱜ ᱜᱮ ᱦᱟᱸᱜ ᱵᱟᱭ ᱫᱟᱜᱮ ᱟᱭ ᱚᱱᱠᱟ᱾ ᱡᱳᱨ ᱧᱚᱜ ᱡᱟᱦᱟᱸ ᱞᱮᱠᱟ
ᱦᱮᱸ ᱱᱚᱣᱟ ᱢᱟ ᱞᱮᱠᱷᱟ ᱥᱩᱢᱩ ᱨᱮ ᱟᱹᱰᱤ ᱫᱤᱱᱮ ᱫᱟᱜ ᱮᱫᱟ᱾ ᱦᱮᱸ ᱠᱤᱱᱛᱩ ᱚᱱᱠᱟ ᱵᱟᱝ ᱞᱟᱜᱟ-ᱜ ᱠᱟᱱᱟ ᱥᱮ᱾
ᱦᱩᱸ᱾ ᱚᱱᱮ ᱤᱱᱟᱹᱜ ᱠᱟᱛᱷᱟᱴᱟ-ᱜ ᱤᱭᱟᱹᱜ ᱠᱟᱱᱟ᱾
ᱦᱳᱭ
ᱚᱱᱟ ᱠᱚᱜᱮ ᱮᱸᱜ ᱛᱟᱺᱜᱤ ᱛᱟᱲᱟᱜ ᱠᱟᱜᱼᱟ ᱠᱚ᱾ ᱫᱟᱜ ᱨᱮᱱᱟᱜ ᱜᱮ ᱛᱤᱥ ᱥᱮ ᱫᱟᱜᱟ᱾ ᱛᱤᱥ ᱵᱟᱝᱼᱟ᱾ ᱰᱷᱮᱨ ᱧᱚᱜᱼᱟᱥᱮ ᱛᱚᱞᱟ ᱠᱚᱢᱟᱣ ᱦᱩᱭᱪᱩᱛ ᱠᱟᱱᱟ᱾ ᱡᱚᱛᱚ ᱞᱮᱠᱟ ᱵᱟᱹᱭᱦᱟᱹᱲ ᱠᱚᱨᱮᱱᱟᱜ ᱦᱚᱸ᱾ ᱜᱷᱩᱴᱩ ᱠᱚᱨᱮᱱᱟᱜ ᱦᱚᱸ᱾ ᱡᱚᱛᱚ ᱜᱮ ᱜᱷᱩᱴᱩ ᱢᱟ ᱵᱟᱝ ᱫᱟᱜ ᱮᱱ ᱧᱮᱞᱠᱤᱱ᱾ ᱵᱟᱹᱭᱦᱟᱹᱲ ᱢᱟ ᱫᱟᱜ ᱞᱟᱹᱠᱛᱤ᱾ ᱞᱮᱠᱤᱱ ᱵᱟᱹᱭᱦᱟᱹᱲ ᱦᱚᱸ ᱵᱟᱝᱟ᱾
ᱦᱮᱸ ᱵᱟᱹᱭᱦᱟᱹᱲ ᱠᱚᱨᱮ ᱢᱟ ᱱᱟᱥᱮ ᱫᱟᱜ ᱛᱮᱜᱮ ᱦᱩᱭ ᱠᱚᱜᱼᱟ ᱥᱮ᱾ ᱵᱟᱹᱭᱦᱟᱹᱲ ᱠᱚᱨᱮ ᱢᱟ᱾ ᱱᱟᱥᱮ ᱫᱟᱜ ᱛᱮᱜᱮ ᱦᱩᱭᱩᱜᱼᱟ᱾ ᱠᱤᱱᱛᱩ ᱚᱱᱠᱟ ᱞᱮᱠᱟ ᱢᱟ᱾ ᱵᱟᱭ ᱫᱟᱜ ᱥᱮ
ᱚᱸ ᱦᱳᱭ ᱚᱱᱮ ᱚᱱᱠᱟ ᱠᱟᱱᱟ ᱾
ᱢᱤᱫ ᱫᱤᱱ ᱡᱩᱫᱤ ᱡᱟᱹᱥᱛᱤ ᱧᱚᱜᱼᱟ᱾ ᱫᱟᱜ ᱡᱟᱹᱲᱤᱭᱟᱭ ᱥᱮ ᱛᱟᱦᱚᱞᱮ ᱦᱩᱭ ᱜᱚᱫᱚᱜᱼᱟ᱾ ᱠᱤᱱᱛᱩ ᱚᱱᱠᱟ ᱞᱮᱠᱟ ᱚᱠᱟ ᱢᱟ ᱵᱟᱭ ᱡᱟᱲᱤᱭ ᱠᱮᱫᱟ ᱥᱮ᱾
ᱦᱮᱸ ᱛᱚ ᱟᱯᱮ ᱥᱮᱫ ᱦᱚᱸ ᱚᱱᱠᱟ ᱛᱚᱞᱟ ᱠᱚᱫᱚ ᱜᱟᱱ ᱵᱟᱲᱟ ᱠᱟᱱᱟ ᱨᱚᱦᱚᱭ ᱞᱮᱠᱟ ᱥᱮ ᱟᱹᱣᱨᱤᱭᱟᱹ?
ᱦᱩᱭ ᱦᱩᱭ ᱜᱟᱱᱠᱟᱱ ᱜᱮ ᱟᱹᱰᱤ ᱫᱤᱱᱨᱮᱜᱮ ᱛᱟᱞᱟ ᱠᱚᱞᱮ ᱜᱤ ᱥᱟᱹᱛ ᱟᱠᱟᱜ ᱜᱮ ᱟᱫᱚ ᱱᱚᱜᱼᱚᱭ ᱫᱟᱜ ᱡᱟᱹᱲᱤ ᱤᱫᱤᱭ ᱛᱮ ᱱᱟᱥᱮ ᱫᱷᱟᱨᱟ ᱡᱳᱨᱮᱨᱮ ᱫᱟᱜ ᱞᱮᱠᱷᱟᱱ ᱢᱟ ᱨᱚᱦᱚᱭ ᱮᱛᱚᱦᱚᱵ ᱜᱟᱱᱚᱜ ᱜᱮᱭᱟ ᱾
ᱦᱮᱸ ᱢᱤᱭᱟᱹ ᱟᱨ ᱚᱱᱛᱮ ᱫᱚ ᱠᱮᱱᱮᱞ ᱠᱚᱫᱚ ᱠᱮᱱᱮᱞ ᱜᱟᱰᱟ ᱢᱩᱰᱩ ᱠᱚᱫᱚ ᱢᱮᱱᱟᱜᱼᱟ ᱟᱥᱮ ᱵᱟᱝ ᱚᱱᱛᱮ ᱫᱚᱢ ᱫᱟᱜ? ᱵᱮᱵᱚᱥᱛᱷᱟ ᱚᱱᱠᱟ ᱮᱴᱟᱜᱟᱜ ᱠᱚ ᱾
ᱢᱮᱱᱟᱜ ᱜᱮᱭᱟ ᱡᱚᱠᱷᱚᱱ ᱠᱮᱱᱮᱞ ᱠᱚ ᱢᱮᱱᱟᱜ ᱜᱮᱭᱟ ᱠᱤᱱᱛᱩ ᱡᱷᱚᱛᱚ ᱦᱚᱲ ᱫᱟᱜ ᱦᱚᱸ ᱵᱟᱝᱞᱮ ᱧᱟᱢ ᱯᱩᱨᱟᱹᱣ ᱜᱮᱭᱟ ᱠᱟᱨᱚᱱ ᱥᱩᱨ ᱥᱩᱨ ᱨᱮ ᱡᱟᱦᱟᱸ ᱠᱮᱱᱮᱞ ᱥᱩᱨ ᱠᱚᱨᱮ ᱩᱱᱠᱩ ᱜᱮᱢᱟ ᱞᱟᱦᱟ ᱠᱚ ᱦᱟᱛᱟ ᱾. ᱟᱸᱥᱮ ᱟᱨ ᱱᱤᱡᱮ ᱠᱮᱱᱮᱞ ᱠᱷᱚᱱᱟᱜ ᱥᱟᱦᱟ ᱧᱚᱜ ᱜᱮᱭᱟ ᱠᱷᱮᱛ ᱠᱚ ᱟᱫᱚ ᱚᱱᱠᱟ ᱞᱮᱠᱟ ᱫᱟᱜ ᱧᱟᱢᱚᱜᱼᱟ ᱟᱫᱚ, ᱦᱟᱱᱮ ᱢᱩᱪᱟᱹᱫ ᱥᱮᱜ ᱨᱮ ᱡᱷᱚᱛᱚ ᱦᱚᱲ ᱠᱚ ᱦᱟᱛᱟᱣᱟ ᱢᱩᱪᱟᱹᱫ ᱨᱮ ᱡᱟᱦᱟᱸ ᱯᱷᱮᱰ ᱨᱮ ᱢᱮᱱᱟᱜ ᱛᱟᱠᱚᱣᱟ ᱠᱮᱱᱮᱞ ᱥᱩᱨ ᱨᱮ ᱡᱟᱦᱟᱸ ᱪᱚᱴ ᱠᱚ ᱢᱮᱱᱟᱜ ᱛᱟᱠᱚᱣᱟ ᱩᱱᱠᱩ ᱞᱟᱦᱟ ᱦᱟᱛᱟᱣᱟ ᱛᱟᱯᱚᱨᱮ ᱱᱤᱡᱮ ᱧᱟᱢᱚᱜᱼᱟ
ᱦᱳᱭ ᱾ ᱟᱞᱮᱥᱮᱫ ᱫᱚ ᱱᱟᱜ ᱚᱱᱠᱟ ᱠᱮᱱᱮᱞ ᱠᱮᱱᱮᱞ ᱠᱚᱢᱟ ᱵᱟᱹᱱᱩᱜᱼᱟ ᱦᱮᱸᱥᱮ ᱫᱚ ᱫᱩᱭᱱᱟᱜ ᱡᱟᱦᱟᱸ ᱡᱟᱦᱟᱸᱭ ᱡᱟᱦᱟᱹᱨᱮᱜᱮ ᱪᱟᱥᱤ ᱢᱮᱱᱟᱜ ᱠᱚᱣᱟ ᱡᱚᱛᱚ ᱥᱮᱨᱢᱟ ᱫᱟᱜ ᱡᱟᱹᱲᱤ ᱵᱷᱚᱨᱥᱟ ᱜᱮ ᱢᱮᱱᱟᱜ ᱞᱮᱭᱟ ᱟᱞᱮ ᱫᱚ ᱾ ᱡᱩᱫᱤ ᱥᱮᱨᱢᱟ ᱫᱟᱜ ᱡᱟᱹᱲᱤ ᱛᱮ ᱵᱟᱹᱫᱽ ᱠᱚ ᱫᱟᱜ ᱮᱱᱟ ᱾ ᱟᱫᱚ ᱱᱟᱜ ᱞᱟᱹᱭ ᱞᱮᱠᱷᱟᱱ ᱫᱚ ᱪᱩᱞᱦᱟᱹ ᱡᱩᱞᱩᱜ ᱛᱟᱞᱮᱭᱟ ᱟᱨ ᱡᱩᱫᱤ ᱵᱟᱝ ᱫᱟᱜ ᱮ ᱵᱟᱭ ᱡᱟᱹᱲᱤᱭᱟᱭ ᱮᱠᱷᱟᱱ ᱫᱚ ᱵᱟ ᱵᱟᱭᱡᱟᱲᱤ ᱛᱟᱦᱞ ᱞᱟᱹᱭ ᱞᱮᱠᱷᱱ ᱫᱚ
ᱳ ᱦᱮᱸᱛᱚ ᱟᱫᱚ ᱚᱱᱠᱟ ᱞᱮᱠᱟ ᱵᱮᱵᱚᱥᱛᱟ ᱵᱟᱹᱱᱩᱜᱼᱟ ᱱᱤᱢᱤ ᱠᱚ ᱥᱟᱵᱢᱟᱨᱥᱟᱞ ᱠᱚ?
ᱚᱱᱠᱟ ᱵᱟᱹᱱᱩᱜᱼᱟ ᱤᱭᱟᱹ ᱨᱮᱦᱚᱸ ᱛᱚ ᱫᱟᱜ ᱫᱚ ᱱᱟᱜ ᱡᱟᱱᱤ
ᱫᱚ ᱵᱟᱹᱱᱩᱜᱼᱟ ᱧᱮᱞ ᱦᱩᱭ ᱠᱟᱱ ᱜᱮᱭᱟ ᱟᱨᱠᱤ ᱥᱟᱱᱟᱢ ᱡᱟᱭᱜᱟ ᱠᱚᱨᱮ ᱫᱚ ᱵᱟᱹᱱᱩᱜᱼᱟ ᱾
ᱦᱮᱸ ᱢᱮᱱᱟᱜ ᱫᱚ ᱛᱚ ᱱᱟᱦᱜ ᱟᱞᱮ ᱵᱟᱝᱞᱮ ᱧᱟᱢᱟ ᱢᱟᱱᱮ ᱯᱟᱨᱚᱢ ᱟᱠᱟᱱᱟ ᱥᱟᱺᱜᱤᱧ ᱧᱚᱜ ᱨᱮᱜᱮ ᱢᱮᱱᱟᱜᱮ ᱟᱞᱮ ᱵᱟᱝᱜᱮ ᱦᱟᱱᱟ ᱫᱚ ᱚᱱᱟ ᱞᱟᱹᱜᱤᱫ ᱵᱟᱝᱜᱮ ᱾
ᱟᱪᱷᱟ ᱟᱯᱮ ᱫᱚ ᱥᱮᱨᱢᱟ ᱡᱟᱹᱲᱤ ᱟᱥ ᱛᱮᱜᱮᱯᱮ ᱪᱟᱥ ᱜᱮᱭᱟ ᱾
ᱦᱳᱭ ᱾
ᱚ ᱾
ᱟᱨ ᱵᱟᱠᱷᱟᱱ ᱫᱚ ᱠᱮᱱᱮᱞ ᱠᱚᱨᱮ ᱫᱚ ᱫᱟᱜ ᱫᱚᱠᱚ ᱟᱲᱟᱜ ᱠᱟᱜ ᱜᱮᱭᱟ ᱦᱜ ᱤᱱᱠᱟᱹ ᱤᱱᱠᱟᱹ ᱥᱟᱺᱜᱤᱧ ᱥᱮᱫ ᱫᱚ ᱱᱟᱜ ᱢᱟᱱᱮ ᱥᱟᱺᱜᱤᱧ ᱜᱮᱭᱟ ᱛᱚ ᱠᱮᱱᱮᱞ ᱫᱟᱜ ᱠᱮᱱᱮᱞ ᱢᱟ ᱛᱚ ᱱᱤᱛᱮ ᱫᱚ ᱵᱟᱝ ᱥᱮᱴᱮᱨᱚᱜᱼᱟ ᱠᱟᱹᱴᱤᱡ ᱦᱚᱸ ᱾
ᱚ ᱾ ᱟ ᱫᱤᱭᱮ ᱦᱩᱞ ᱢᱟᱦᱟ ᱠᱚ ᱯᱟᱨᱚᱢᱮᱱᱟ ᱛᱚ ᱪᱮᱫᱞᱠᱟ ᱯᱮ ᱢᱟᱱᱟᱣ ᱠᱮᱫᱟ ᱦᱩᱞ ᱢᱟᱦᱟ
ᱦᱮᱸ ᱢᱚᱸᱡ ᱛᱮᱜᱮᱞᱮ ᱢᱟᱱᱟᱣ ᱠᱟᱫᱟ ᱛᱚ ᱟᱞᱮ ᱱᱤᱭᱟᱹ ᱥᱩᱨ ᱟᱹᱛᱩᱳ ᱨᱮᱜᱮ ᱮᱸ ᱢᱩᱨᱛᱤ ᱢᱩᱴᱷᱟᱹᱱ ᱛᱟᱠᱠᱤᱱ ᱠᱚ ᱵᱮᱱᱟᱣ ᱟᱠᱟᱫ ᱠᱤᱱᱟᱹ ᱛᱚ ᱚᱸᱰᱮ ᱜᱮ ᱦᱜ ᱠᱚ ᱤᱭᱟᱹ ᱵᱟᱦᱟ ᱢᱟᱞᱟ ᱠᱚᱠᱚ ᱟᱨᱟᱣᱟᱜ ᱠᱤᱱᱟ ᱟᱨ ᱡᱟᱦᱟᱱᱟᱜ ᱚᱱᱠᱟ ᱱᱟᱴᱚᱠ ᱢᱟᱫᱽᱫᱷᱚᱢ ᱠᱚᱛᱮ ᱠᱚ ᱡᱟᱦᱟᱸᱭ ᱦᱚᱯᱚᱱ ᱜᱤᱫᱽᱨᱟᱹ ᱠᱚ ᱱᱟᱱᱟᱜ ᱢᱟᱱᱮ ᱟᱜᱟᱢ ᱫᱤᱱ ᱞᱟᱹᱜᱤᱫ ᱦᱜ ᱠᱚ ᱦᱟᱨᱟᱜ ᱠᱟᱱᱟ ᱛᱚ ᱩᱱᱠᱩ ᱠᱚᱜᱮ ᱦᱜ ᱪᱮᱫ ᱥᱮᱬᱟ ᱟᱨ ᱵᱟᱝ ᱞᱟᱹᱭ ᱥᱮᱬᱟ ᱠᱟᱛᱮ ᱟᱟᱜ ᱠᱚᱣᱟ ᱚᱱᱮ ᱚᱱᱠᱟ ᱾ ᱢᱟᱱᱮ ᱟᱹᱰᱤ ᱱᱟᱯᱟᱭ ᱛᱮᱜᱮ ᱯᱟᱨᱚᱢ ᱟᱠᱟᱱᱟ ᱱᱤᱭᱟᱹ ᱫᱷᱟᱟᱹᱣ ᱫᱚ ᱱᱟᱟᱜ ᱛᱚ ᱞᱟᱦᱟᱛᱮ ᱡᱟᱦᱟᱸ ᱞᱮᱠᱟ ᱠᱚ ᱤᱭᱟᱹ ᱛᱟᱦᱮᱸᱜᱼᱟ ᱛᱚ ᱚᱱᱠᱟ ᱫᱚ ᱵᱟᱝ ᱟᱦᱜ ᱪᱮᱫᱟᱜ ᱥᱮ ᱞᱟᱦᱟ ᱫᱚ ᱟᱹᱞᱤᱧ ᱞᱟᱹᱭᱢᱟ ᱵᱟᱝ ᱥᱟᱱᱟᱭᱮᱫ ᱞᱤᱧᱟᱹ᱾ ᱞᱟᱦᱟ ᱛᱮᱫᱚ ᱱᱚᱝᱠᱟ ᱤᱭᱟᱹ ᱠᱚᱠᱚ ᱫᱚᱦᱚᱭᱮᱫ ᱛᱟᱦᱮᱸ ᱟᱨᱚᱨᱠᱮᱥᱴᱟᱨ ᱠᱚ ᱟᱨᱚ ᱵᱚᱞ ᱠᱷᱮᱞᱚᱰ ᱠᱚ ᱛᱚ ᱚᱱᱠᱟ ᱫᱚᱦᱚ ᱢᱟ ᱞᱟᱹᱠᱛᱤ ᱢᱟ ᱵᱟᱝ ᱠᱟᱱᱟ ᱛᱚ ᱱᱤᱭᱟᱹ ᱫᱚ ᱚᱱᱟ ᱟᱹᱰᱤ
ᱦᱳᱭ ᱦᱳᱭ ᱦᱳᱭ
ᱤᱭᱟᱹ ᱦᱳᱭ
ᱚᱱᱟᱜᱮ ᱱᱤᱭᱟᱹ ᱫᱚ ᱟᱨᱦᱚᱸ ᱢᱟᱱᱮ ᱫᱤᱥᱟᱹ ᱜᱮ ᱢᱤᱫ ᱵᱟᱨ ᱡᱟᱭᱜᱟ ᱠᱚᱨᱮ ᱫᱚ ᱚᱱᱠᱟ ᱚᱨᱠᱮᱥᱴᱟᱨ ᱠᱚ ᱦᱩᱭ ᱟᱠᱟᱱᱟ ᱚᱱᱟ ᱵᱟᱨᱮᱛᱮ ᱢᱟᱱᱮ ᱟᱵᱮᱱ ᱪᱮᱫ ᱵᱮᱱ ᱢᱮᱱᱟ ᱚᱱᱟ ᱫᱚ ᱴᱷᱤᱠ ᱠᱚ ᱠᱚᱨᱟᱣ ᱠᱮᱫᱟ ᱥᱮ ᱱᱟᱥᱮᱱᱟᱜ ᱵᱟᱹᱲᱤᱡ ᱠᱚ ᱠᱚᱨᱟᱣ ᱠᱮᱫᱟ ᱡᱟᱦᱟᱸᱭ ᱠᱚ ᱚᱨᱜᱟᱱᱟᱭᱤᱡᱽ ᱞᱟᱜᱼᱟ ᱥᱮ ᱫᱤᱱᱟᱜ ᱫᱤᱱᱨᱮ ᱚᱨᱠᱮᱥᱴᱟᱨ ᱠᱚ ᱚᱱᱟ ᱵᱟᱨᱮᱛᱮ ᱡᱩᱫᱤ ᱡᱟᱦᱟᱱᱟᱜ ᱵᱮᱱ ᱞᱟᱹᱭ ᱠᱮᱭᱟ
ᱦᱮᱸ ᱛᱚ ᱟᱹᱞᱤᱧ ᱫᱚ ᱦᱟᱜ ᱱᱤᱭᱟᱹ ᱞᱤᱧ ᱞᱟᱹᱭᱟ ᱡᱮ ᱚᱱᱟ ᱡᱟᱦᱟᱸ ᱦᱩᱞ ᱢᱟᱦᱟ ᱠᱟᱱ ᱛᱟᱵᱚᱱᱟ ᱚᱱᱟ ᱫᱚ ᱟᱵᱚᱣᱟᱜ ᱠᱩᱥᱤ ᱫᱤᱱ ᱫᱚ ᱵᱟᱝ ᱠᱟᱱᱟ ᱥᱮ ᱨᱟᱹᱥᱠᱟᱹ ᱫᱤᱱ ᱫᱚ ᱵᱟᱝ ᱠᱟᱱᱟ ᱛᱚ ᱟᱨᱚᱨᱠᱮᱥᱴᱟᱨ ᱠᱚ ᱟᱨ ᱵᱟᱝᱢᱟ ᱡᱟᱦᱟᱱᱟᱜ ᱠᱚᱜᱮ ᱱᱟᱦᱟᱜ ᱦᱮ ᱥᱮ ᱰᱨᱟᱢᱢᱟ ᱠᱚ ᱦᱩᱭᱮᱱᱟ ᱡᱟᱦᱟᱱᱟᱜ ᱠᱚᱜᱮ ᱱᱟᱦᱟᱜ ᱫᱚᱦᱚ ᱠᱟᱫᱟ ᱠᱚ ᱛᱚ ᱚᱱᱟ ᱫᱚ ᱫᱚᱦᱚ ᱫᱚ ᱵᱟᱝ ᱞᱟᱹᱠᱛᱤ ᱠᱟᱱ ᱛᱟᱵᱚᱱᱟ ᱟᱵᱚ ᱞᱟᱹᱜᱤᱫ ᱫᱚ ᱟᱪᱪᱷᱟ
ᱚᱱᱮ ᱚᱱᱠᱟᱮ ᱟᱞᱮ ᱱᱚᱣᱟ ᱥᱩᱨ ᱟ ᱟᱹᱛᱩᱳ ᱨᱮᱦᱚᱸ ᱚᱱᱟ ᱠᱚᱫᱚ ᱠᱚ ᱫᱚᱦᱚ ᱵᱟᱲᱟᱭ ᱛᱟᱦᱮᱸ ᱢᱟᱲᱟᱝ ᱦᱮᱸᱥᱮ ᱛᱚ
ᱦᱳᱭ
ᱚᱱᱟ ᱞᱟᱹᱜᱤᱫ ᱢᱟᱱᱮ ᱦᱩᱞ ᱢᱟᱦᱟ ᱩ ᱯᱩᱨᱩᱜ ᱥᱩᱯᱩᱨᱩᱜ ᱠᱚ ᱚᱸᱰᱮ ᱚᱱᱟ ᱟᱹᱛᱩ ᱨᱮᱠᱚ ᱡᱟᱨᱣᱟᱭᱮᱱ ᱛᱟᱦᱮᱸᱜᱫᱼᱟ ᱛᱚ ᱠᱟᱹᱴᱤᱡ ᱵᱤᱪᱟᱹᱨ ᱤᱭᱟᱹ ᱠᱮᱫᱟ ᱠᱚ ᱡᱮ ᱵᱟᱝᱟ ᱱᱚᱝᱠᱟ ᱱᱚᱝᱠᱟ ᱛᱚ ᱱᱚᱣᱟ ᱫᱚ ᱟᱵᱚᱣᱟᱜ ᱠᱩᱥᱤ ᱨᱟᱹᱥᱠᱟᱹ ᱫᱤᱱ ᱫᱚ ᱵᱟᱝ ᱮᱱᱟ ᱫᱚ ᱱᱚᱝᱠᱟ ᱫᱚ ᱵᱟᱝ ᱫᱚᱦᱚ ᱞᱮᱠᱷᱟᱱ ᱜᱮ ᱞᱟᱹᱠᱛᱤᱜ ᱛᱟᱵᱚᱱᱟ ᱦᱮᱸᱥᱮ ᱚ ᱚᱱᱟ ᱡᱟᱭᱜᱟ ᱨᱮ ᱞᱟᱹᱭᱼᱞᱟᱠᱪᱟᱨ ᱵᱚᱱ ᱤᱭᱟᱹ ᱢᱟᱫᱽᱫᱷᱚᱢ ᱛᱮ ᱟᱜᱟᱢ ᱫᱤᱱ ᱨᱮᱱ
ᱜᱤᱫᱽᱨᱟᱹ ᱦᱟᱜ ᱡᱟᱦᱟᱱᱟᱜ ᱠᱚ ᱦᱟᱨᱟ ᱵᱩᱨᱩᱜ ᱩᱱᱠᱩ ᱠᱚ ᱛᱚᱵᱮ ᱛᱠᱚ ᱥᱮᱬᱟᱭᱟ ᱟᱨ ᱵᱟᱠᱷᱟᱱ ᱫᱚ ᱟᱜ ᱛᱩᱲᱤ ᱠᱚ ᱩᱱᱠᱩ ᱚᱱᱟ ᱨᱮᱱᱟᱜ ᱱᱟᱜᱟᱢ ᱪᱮᱠᱟᱛᱮᱠᱚ ᱵᱟᱲᱟᱭ ᱧᱟᱢᱟ ᱡᱮ ᱪᱮᱫ ᱠᱚ ᱦᱩᱭ ᱞᱮᱱᱟ ᱢᱮᱱᱛᱮ ᱥᱮ ᱵᱟᱝᱼᱟ
ᱦᱳᱭ ᱦᱳᱭ ᱚᱱᱟ ᱢᱟ ᱥᱟᱹᱨᱤ ᱠᱟᱛᱷᱟ ᱜᱮ, ᱟᱨ ᱟᱞᱮ ᱱᱚᱛᱮ ᱢᱟ ᱚᱱᱠᱟ ᱮᱫ ᱦᱩᱭᱱᱟ ᱯᱟᱨᱜᱟᱱᱟ ᱢᱟᱦᱚᱞ ᱠᱷᱚᱱ ᱠᱚ ᱤᱭᱟᱹ ᱞᱮᱫᱼᱟ ᱥᱳᱥᱟᱞ ᱢᱤᱰᱤᱭᱟ ᱛᱟᱞᱟ ᱛᱮᱜᱮ ᱟᱨᱠᱤ ᱜᱳᱚᱴᱟ ᱠᱚ ᱢᱮᱱ ᱞᱮᱫ ᱜᱮᱭᱟ ᱟᱞᱮ ᱦᱚᱸ ᱥᱳᱥᱟᱞ ᱢᱤᱰᱤᱭᱟ ᱛᱟᱞᱟ ᱛᱮᱞᱮ ᱧᱟᱢ ᱠᱮᱫᱟ ᱢᱟᱱᱮ ᱛᱤᱨᱤᱥᱮ ᱡᱩᱱ ᱠᱷᱚᱱ ᱵᱟᱨᱥᱤᱧ ᱯᱮ ᱢᱟᱦᱟ ᱞᱟᱦᱟ ᱞᱟᱦᱟᱸ ᱢᱟᱱᱮ ᱥᱳᱥᱟᱞ ᱢᱤᱰᱤᱭᱟ ᱛᱟᱞᱟ ᱛᱮᱠᱚ ᱵᱟᱲᱟᱭ ᱦᱚᱪᱚ ᱚᱱᱟ ᱢᱟᱱᱮ ᱥᱟᱱᱟᱢ ᱫᱚ ᱠᱳᱱᱳ ᱡᱟᱭᱜᱟ ᱨᱮᱦᱚᱸ ᱡᱟᱛᱮ ᱚᱨᱠᱮᱥᱴᱟᱨ ᱥᱮ ᱱᱚᱝᱠᱟ ᱮᱱᱮᱡ ᱥᱮᱨᱮᱧ ᱠᱚᱫᱚ, ᱡᱟᱛᱮ ᱟᱞᱚ ᱦᱩᱭᱩᱜ ᱢᱟ᱾ ᱢᱟᱱᱮ ᱛᱟᱨ ᱢᱚᱫᱽᱫᱷᱮ ᱢᱤᱫ ᱵᱟᱨ ᱡᱟᱭᱜᱟ ᱨᱮᱫᱚ ᱫᱤᱥᱟᱹᱭᱮᱱ ᱜᱮᱭᱟ ᱦᱩᱭᱮᱱ ᱜᱮᱭᱟ᱾ ᱟᱫᱚ ᱚᱱᱟ ᱨᱮᱱᱟᱜ ᱜᱮ ᱟᱵᱟᱨ ᱠᱚ ᱢᱮᱱᱫᱟ ᱩᱱᱟᱹᱜ ᱜᱚᱨᱚᱢ ᱥᱚᱛᱛᱮ ᱠᱟᱛᱮ ᱠᱚᱨᱟᱣ ᱠᱮᱫᱟ ᱥᱮᱫᱤᱱ ᱢᱟ ᱟᱵᱚᱣᱟᱜ ᱨᱟᱹᱥᱠᱟᱹ ᱨᱮᱱᱟᱜ ᱫᱤᱱ ᱢᱟ ᱵᱟᱝ ᱠᱟᱱ ᱛᱟᱵᱚᱱᱟ ᱥᱮ ᱡᱤᱣᱤ ᱠᱚᱧ ᱟᱞᱟᱭ ᱡᱤ ᱡᱤᱣᱤ ᱠᱚ ᱟᱞᱟᱭ ᱞᱟᱜᱼᱟ ᱥᱮᱫᱤᱱ ᱛᱤᱱᱟᱹᱜ ᱩᱸ ᱢᱟᱱᱮ ᱟᱵᱚ ᱥᱟᱱᱛᱟᱲ ᱦᱚᱯᱚᱱ ᱛᱚ ᱥᱮᱫᱤᱱ ᱫᱚ ᱮᱱᱮᱡ ᱥᱮᱨᱮᱧ ᱨᱮᱱᱟᱜ ᱢᱟ ᱫᱤᱱ ᱵᱟᱝ ᱠᱟᱱ ᱛᱟᱵᱚᱱᱟ ᱥᱮ ᱮᱴᱟᱜ ᱫᱤᱱ ᱢᱟᱵᱚᱱ ᱮᱱᱮᱡ ᱥᱮᱨᱮᱧ ᱥᱮᱨᱮᱧᱮᱫ ᱜᱮᱭᱟ ᱥᱮ ᱛᱚ ᱥᱮᱫᱤᱱ ᱫᱚ ᱱᱟᱥᱮ ᱚᱱᱟ ᱠᱚᱫᱚ ᱵᱚᱱᱫᱚ ᱞᱮᱠᱷᱟᱱᱜᱮ ᱵᱷᱟᱜᱤᱜᱼᱟ ᱛᱚ ᱛᱟᱨ ᱢᱚᱫᱽᱫᱷᱮ ᱦᱚᱸᱠᱚ ᱧᱮᱞ ᱵᱟᱲᱟᱜ ᱠᱟᱱ ᱜᱮᱭᱟ ᱠᱚᱨᱟᱣ ᱠᱚᱨᱟᱣ ᱠᱮᱫ ᱜᱮᱠᱚ ᱢᱤᱫ ᱵᱟᱨ ᱡᱟᱭᱜᱟ ᱨᱮ ᱢᱟᱱᱮ ᱵᱮᱥᱤᱨ ᱵᱷᱟᱜ ᱡᱟᱭᱜᱟ ᱨᱮᱜᱮ ᱵᱚᱱᱫᱚ ᱢᱟᱠᱚ ᱵᱚᱱᱫᱚ ᱠᱮᱫ ᱜᱮ ᱵᱟᱠᱚ ᱠᱚᱨᱟᱣ ᱠᱮᱫᱟ ᱚᱱᱟ ᱠᱚᱫᱚ ᱮᱢᱱᱤ ᱱᱚᱝᱠᱟ ᱤᱭᱟᱹ ᱠᱚ ᱦᱩᱭᱮᱱ ᱜᱮ ᱱᱟᱴᱚᱠ ᱞᱮᱠᱟ ᱦᱩᱭᱮᱱ ᱜᱮᱭᱟ ᱛᱟᱨᱯᱚᱨᱮ ᱠᱷᱮᱞᱳᱰ ᱠᱚᱠᱚ ᱫᱚᱦᱚ ᱞᱮᱫ ᱜᱮᱭᱟ ᱾ ᱟᱫᱚ ᱱᱟᱥᱮᱱᱟᱜ ᱢᱚᱡᱽ ᱵᱩᱡᱷᱟᱹᱣ ᱮᱱᱟ ᱡᱮ, ᱯᱟᱨᱜᱟᱱᱟ ᱢᱚᱦᱚᱞ ᱠᱷᱚᱱᱟᱜ ᱡᱟᱦᱟᱸ ᱠᱚ ᱮᱢ ᱞᱮᱫ ᱥᱳᱥᱟᱞ ᱢᱤᱰᱤᱭᱟ ᱛᱟᱞᱟ ᱛᱮᱠᱚ ᱵᱟᱲᱟᱭ ᱦᱚᱪᱚ ᱞᱮᱫ ᱵᱚᱱᱟ ᱱᱟᱥᱮᱱᱟᱜ ᱠᱚ ᱟᱸᱡᱚᱢ ᱠᱮᱫ ᱛᱟᱵᱚᱱᱟ ᱥᱟᱱᱟᱢ ᱠᱚᱜᱮ ᱾
ᱦᱳᱭ ᱦᱳᱭ ᱾
ᱚᱱᱟᱜᱮ ᱠᱟᱹᱴᱤᱡ ᱢᱚᱡᱽ ᱵᱩᱡᱷᱟᱹᱣ ᱮᱱᱟ ᱾
ᱦᱮᱸ ᱦᱩᱭ ᱫᱟᱲᱮᱭᱟᱜᱼᱟ ᱟᱜᱟᱢ ᱫᱤᱱ ᱨᱮᱱᱟᱜ ᱟᱨᱚ ᱱᱚᱜᱼᱚ ᱱᱚᱝᱠᱟ ᱜᱮᱵᱚᱱ ᱪᱮᱥᱴᱟᱭᱟ ᱡᱮ ᱵᱟᱝᱢᱟ ᱟᱨᱚ ᱡᱟᱦᱟᱸ ᱠᱚᱨᱮ ᱠᱚ ᱛᱚᱯᱚᱞ ᱞᱮᱫᱟ ᱾ ᱦᱮᱸ ᱚᱨᱠᱮᱥᱴᱟᱨ ᱠᱚ ᱮᱱᱮᱡ ᱥᱮᱨᱮᱧ ᱠᱚ ᱛᱚ ᱦᱩᱭ ᱫᱟᱲᱮᱭᱟᱜᱼᱟ ᱦᱟᱸᱜ ᱟᱨ ᱫᱚᱥᱟᱨ ᱦᱚᱲ ᱫᱚ ᱦᱟᱸᱜ ᱵᱟᱝᱠᱚ ᱫᱚᱦᱚᱭᱟ ᱾ ᱩᱱᱠᱩ ᱦᱚᱸᱠᱚ ᱥᱤᱠᱷᱱᱟᱹᱛᱚᱜ ᱢᱟ ᱾ ᱱᱚᱣᱟ ᱥᱳᱥᱟᱞ ᱢᱤᱰᱤᱭᱟ ᱢᱟᱫᱽᱫᱷᱚᱢ ᱛᱮᱜᱮ ᱟᱞᱤᱧ ᱦᱚᱸᱞᱤᱧ ᱧᱮᱞ ᱵᱟᱲᱟ ᱟᱠᱟᱫᱟ ᱾ ᱱᱤᱭᱟᱹ ᱫᱚ ᱫᱚᱦᱚ ᱵᱟᱲᱟ ᱟᱠᱟᱫ ᱜᱮᱭᱟ ᱠᱚ ᱢᱤᱫ ᱵᱟᱨ ᱴᱷᱮᱱ ᱟᱹᱞᱤᱧ ᱦᱚᱸ ᱢᱮᱫ ᱛᱮᱦᱚᱸ ᱵᱟᱞᱤᱧ ᱧᱮᱞ ᱟᱠᱟᱫᱟ ᱾ ᱥᱳᱥᱟᱞ ᱢᱤᱰᱤᱭᱟ ᱢᱟᱫᱽᱫᱷᱚᱢ ᱛᱮᱜᱮ ᱤᱧ
ᱦᱳᱭ ᱦᱳᱭ ᱚᱱᱟᱜᱮ ᱾ ᱟᱫᱚ ᱟᱵ ᱟᱵᱚ ᱢᱟ ᱡᱷᱚᱛᱚ ᱜᱮ ᱴᱷᱤᱠ ᱜᱮ ᱛᱟᱵᱚᱱᱟ ᱠᱤᱱᱛᱩ ᱚᱱᱟ ᱯᱟᱨᱜᱟᱱᱟ ᱢᱚᱦᱚᱞ ᱨᱮᱱ ᱡᱟᱦᱟᱸ ᱟᱵᱚᱨᱮᱱ ᱥᱮᱬᱟ ᱥᱮᱬᱟ ᱦᱚᱲ ᱠᱚᱠᱚ ᱢᱮᱱ ᱜᱮᱭᱟ ᱥᱮ ᱥᱳᱥᱟᱞ ᱢᱤᱰᱤᱭᱟ ᱛᱟᱞᱟ ᱛᱮᱦᱚᱸ ᱮᱢᱱᱤ ᱵᱚᱱ ᱟᱸᱡᱚᱢ ᱦᱟᱸᱜ ᱫᱚ ᱵᱟᱵᱚᱱ ᱟᱸᱡᱚᱢ ᱵᱟᱵᱩ ᱩᱱᱠᱩᱣᱟᱜ ᱠᱟᱛᱷᱟ ᱥᱟᱱᱟᱢᱟᱜ ᱵᱟᱵᱚᱱ ᱟᱸᱡᱚᱢ ᱛᱮᱜᱮ ᱥᱮ ᱡᱩᱢᱤᱫ ᱵᱟᱹᱱᱩᱜᱟᱱ ᱵᱚᱱ ᱛᱮᱜᱮ ᱚᱱᱠᱟ ᱩᱞᱴᱟᱹ ᱯᱟᱞᱴᱟ ᱦᱩᱭᱩᱜᱼᱟ ᱾ ᱟᱥᱟ ᱞᱟᱹᱭ ᱟᱵᱚᱱ ᱳᱦ ᱩᱱᱤᱭ ᱢᱮᱱ ᱮᱫᱟ ᱤᱧ ᱫᱚ ᱪᱮᱫᱟᱜ ᱩᱱᱤᱭᱟᱜ ᱠᱟᱛᱷᱟᱧ ᱟᱸᱡᱚᱢ ᱛᱟᱭᱟ ᱚᱱᱠᱟ ᱠᱚ ᱢᱮᱱ ᱜᱮᱭᱟ ᱥᱮ ᱢᱟᱱᱮ ᱵᱮᱥᱤᱨ ᱵᱷᱟᱜᱽ ᱦᱚᱲ ᱜᱮ ᱾ ᱡᱩᱢᱤᱫ ᱵᱟᱝ ᱠᱷᱟᱹᱛᱤᱨ ᱠᱮ ᱥᱮ ᱱᱚᱣᱟ ᱠᱚᱫᱚ ᱦᱩᱭᱩᱜ ᱠᱟᱱᱟ ᱥᱮ ᱾ ᱡᱩᱢᱤᱫ ᱡᱩᱫᱤ ᱵᱚᱱ ᱛᱟᱦᱮᱱᱟ ᱛᱟᱦᱚᱞᱮ ᱚᱠᱚᱭ ᱦᱚᱸ ᱚᱨᱠᱮᱥᱴᱟᱨ ᱠᱚ ᱵᱟᱝᱠᱚ ᱚᱨᱜᱟᱱᱟᱭᱤᱡᱽ ᱠᱮᱭᱟ ᱡᱮ ᱵᱟᱝ ᱱᱚᱣᱟ ᱫᱚ ᱵᱟᱝ ᱢᱚᱡᱟ ᱥᱮ ᱥᱮ ᱫᱤᱱᱟᱜ ᱫᱤᱱ ᱨᱮᱫᱚ ᱵᱟᱵᱚᱱ ᱠᱚᱨᱟᱣᱟ ᱚᱱᱠᱟᱱ ᱠᱟᱛᱷᱟ ᱠᱚ ᱵᱟᱝᱠᱚ ᱟᱸᱡᱚᱢ ᱜᱮᱭᱟ ᱥᱮ ᱾ ᱚᱱᱟᱜᱮ ᱡᱩᱢᱤᱫ ᱞᱟᱹᱜᱤᱫ ᱡᱟᱦᱟᱸ ᱡᱟᱭ ᱡᱟᱭᱜᱟ ᱨᱮᱜᱮ ᱧᱮᱞ ᱵᱤᱱ ᱥᱮ ᱡᱟᱦᱟᱸ ᱡᱟᱭᱜᱟ ᱨᱮᱜᱮ ᱢᱟᱱᱮ ᱠᱳᱱᱳ ᱵᱤᱪᱟᱹᱨ ᱥᱮ ᱢᱤᱴᱤᱱ ᱠᱚᱨᱮᱜ ᱠᱚ ᱪᱟᱞᱟᱣ ᱟᱠᱟᱱᱟ ᱡᱩᱢᱤᱫ ᱞᱟᱹᱜᱤᱫ ᱠᱚ ᱪᱟᱞᱟᱣ ᱠᱚᱜᱼᱟ ᱟᱨ ᱠᱤᱪᱷᱩ ᱦᱚᱲ ᱢᱟ ᱧᱮᱞ ᱠᱚᱢ ᱧᱩ ᱠᱟᱛᱮᱫ ᱠᱚ ᱪᱟᱞᱟᱣ ᱠᱚᱜᱼᱟ ᱾ ᱟᱫᱚ ᱢᱤᱫᱴᱮᱱ ᱠᱟᱹᱢᱤ ᱞᱟᱹᱜᱤᱫ ᱠᱚ ᱪᱟᱞᱟᱣ ᱟᱠᱚ ᱟᱨ ᱚᱸᱰᱮ ᱠᱷᱚᱱ ᱵᱚᱱ ᱧᱮᱞᱟ ᱠᱷᱟᱹᱯᱟᱹᱨᱤ ᱠᱟᱛᱮ ᱠᱚ ᱨᱩᱣᱟᱹᱲ ᱦᱮᱡ ᱮᱱᱟ, ᱧᱩ ᱠᱟᱛᱮ ᱚᱱᱠᱟ ᱵᱟᱝ ᱠᱚ ᱵᱩᱡᱷ
ᱦᱮᱸ ᱦᱮᱸ ᱱᱚᱣᱟ ᱟᱹᱰᱤ ᱡᱚᱛᱷᱟᱛ ᱠᱟᱛᱷᱟ ᱵᱤᱱ ᱞᱟᱹᱭ ᱟᱠᱟᱫᱟ ᱾ ᱡᱮᱢᱚᱱ ᱞᱟᱹᱭ ᱠᱮᱭᱟ ᱟᱫᱚᱵᱤᱱ ᱠᱤ ᱡᱟᱦᱟᱸᱭ ᱦᱚᱲ ᱢᱟᱱᱮ ᱟᱫᱷᱮᱠ ᱦᱚᱲ ᱠᱚ ᱚᱸᱰᱮ ᱚᱱᱟ ᱵᱤᱪᱟᱹᱨ ᱞᱟᱹᱜᱤᱫ ᱛᱮ ᱥᱮ ᱵᱟᱝ ᱚᱱᱟ ᱪᱮᱫ ᱠᱚ ᱪᱮᱠᱟ ᱦᱩᱭᱩᱜᱼᱟ ᱚᱱᱟ ᱞᱟᱹᱜᱤᱫ ᱠᱚ ᱪᱟᱞᱟᱣ ᱠᱚᱣᱟ ᱟᱨ ᱟᱫᱷᱮᱠ ᱦᱚᱲ ᱫᱚ ᱧᱩ ᱵᱩᱞ ᱠᱟᱛᱮ ᱥᱮ ᱧᱩ ᱟᱛᱮᱫ ᱠᱚ ᱪᱟᱞᱟᱣ ᱠᱚᱜᱼᱟ ᱟᱨ ᱠᱷᱟᱹᱯᱟᱹᱨᱤ ᱠᱟᱛᱮᱫ ᱠᱚ ᱨᱩᱣᱟᱹᱲ ᱠᱚᱜᱼᱟ ᱨᱩᱣᱟᱹᱲ ᱦᱤᱡᱩᱜᱼᱟ ᱾ ᱟᱹᱞᱤᱧ ᱦᱚᱞᱤᱧ ᱧᱮᱞ ᱵᱟᱲᱟ ᱟᱠᱟᱫ ᱜᱮᱭᱟ ᱱᱚᱝᱠᱟ ᱤᱭᱟᱹ ᱦᱟᱸᱜ ᱾ ᱡᱟᱦᱟᱸᱭ ᱧᱩ ᱠᱟᱜ ᱩᱱᱠᱩ ᱫᱚ ᱦᱟᱸᱜ ᱩᱞᱴᱟᱹ ᱯᱟᱞᱴᱟ ᱜᱮᱠᱚ ᱞᱟᱹᱭ ᱟᱠᱚ ᱱᱟᱜ ᱟᱨ ᱡᱟᱦᱟᱸ ᱵᱷᱟᱜᱤᱭᱟᱜ ᱠᱟᱱᱟ ᱚᱱᱟ ᱠᱚᱫᱚ ᱵᱟᱝᱠᱚ ᱨᱚᱲᱟ ᱾